ᱟᱸᱡᱚᱢ ᱫᱟᱢ
ᱦᱮᱸ ᱟᱸᱚᱢᱚᱜ ᱠᱟᱱᱟ ᱟᱢ ᱟᱸᱡᱚᱢ ᱫᱟ ᱛᱚ ᱴᱷᱤᱠ ᱴᱷᱟᱠ।
ᱦᱮᱸ ᱴᱷᱤᱠ ᱟᱹᱰᱤ ᱢᱚᱸᱡᱽ ᱜᱤᱧ ᱟᱸᱡᱚᱢ ᱫᱟ ᱟᱹᱰᱤ ᱢᱚᱸᱡᱽ।
ᱟᱪᱪᱷᱟ ᱟᱪᱪᱷᱟ ᱛᱟᱦᱟᱞᱮ ᱪᱮᱫ ᱠᱚ ᱪᱤᱠᱟᱹ ᱵᱟᱲᱟᱜ ᱠᱟᱱᱟ ᱱᱤᱛᱚᱜ ᱫᱚ?
ᱟᱨ ᱪᱮᱫ ᱮᱢ ᱪᱤᱠᱟᱹᱭᱟ ᱫᱷᱩᱵᱤ ᱜᱷᱟᱥ ᱪᱮᱛᱟᱱ ᱨᱤᱧ ᱫᱩᱲᱩᱵ ᱵᱟᱲᱟᱜ ᱠᱟᱱᱟ।
ᱟᱪᱪᱷᱟ ᱟᱪᱪᱷᱟ
ᱟᱢ ᱫᱚ ᱪᱮᱫ ᱠᱚᱢ ᱪᱤᱠᱟᱹ ᱵᱟᱟᱭᱟ?
ᱤᱧ ᱦᱚᱸ ᱫᱩᱲᱩᱵ ᱵᱟᱲᱟ ᱦᱩᱭ ᱟᱠᱟᱱᱟ ᱱᱚᱣᱟ ᱵᱟᱟᱹᱞᱤ ᱠᱚ ᱩᱵ ᱟᱠᱟᱫᱟ ᱱᱚᱰᱮ ᱵᱟᱟᱹᱞᱤ ᱪᱮᱛᱟᱱ ᱨᱮ ᱫᱩᱲᱩᱵ ᱵᱟᱲᱟ ᱦᱩᱭ ᱟᱠᱟᱱᱟ ᱟᱨᱠᱤ᱾
ᱚ ᱱᱟᱹᱭ ᱨᱮᱱᱟᱜ ᱵᱟᱹᱞᱤ ᱠᱟᱱᱟ ᱥᱮ ᱜᱟᱰᱟᱼᱢᱩᱰᱩ ᱨᱮᱱᱟᱜ? ᱥᱮ ᱚᱫᱽ ᱵᱟᱹᱞᱤ,
ᱵᱟᱝ ᱱᱚᱲᱮ ᱫᱚ ᱢᱟᱱᱮ ᱱᱟᱹᱭ ᱨᱮᱱᱟᱜ ᱵᱟᱹᱞᱤ ᱢᱮᱱᱟᱜᱼᱟ ᱡᱟᱦᱟᱸ ᱫᱚ ᱚᱱᱮ ᱫᱷᱟᱥ ᱵᱟᱹᱞᱤ ᱠᱚ ᱢᱮᱛᱟᱜ ᱠᱟᱱᱟ ᱟᱨ ᱜᱟᱰᱟ ᱨᱮᱱᱟᱜ ᱵᱟᱹᱞᱤ ᱡᱟᱹᱱᱤᱡ ᱢᱮᱱᱟᱜᱼᱟ ᱢᱚᱴ ᱴᱟᱣᱟᱞᱤ ᱢᱮᱱᱟᱜ ᱠᱟᱫᱟ ᱟᱨᱠᱤ ᱱᱚᱰᱮ ᱚᱲᱟᱜ ᱠᱚ ᱵᱮᱱᱟᱣ ᱞᱟᱹᱜᱤᱫ ᱟᱛᱚ
ᱚ ᱚᱲᱟᱜ ᱵᱟᱹᱞᱤᱛᱮ ᱚᱲᱟᱜ ᱯᱮ ᱵᱮᱱᱟᱣᱟ!
ᱢᱟᱱᱮ ᱯᱟᱠᱟ ᱚᱲᱟᱜ ᱟᱨᱠᱤ
ᱚ ᱦᱟᱹᱴ ᱤᱧ ᱦᱩᱸᱜ ᱦᱮᱸ ᱢᱟᱱᱮ ᱤᱴᱟᱹ ᱢᱤᱴᱟᱹ ᱛᱮ ᱡᱟᱦᱟᱸ ᱠᱚ ᱵᱮᱱᱟᱣᱟ ᱥᱮ ᱪᱮᱫ?
ᱦᱮᱸ ᱤᱴᱟᱹᱛᱮ ᱟᱨᱠᱤ ᱦᱮᱸ ᱦᱮᱸ।
ᱚ ᱚ ᱚ ᱡᱟᱦᱟᱸ ᱫᱚ ᱞᱮᱸᱡᱮᱨ ᱜᱮᱢ ᱛᱟᱢ ᱵᱟᱲᱟᱭᱟ ᱥᱮ ᱪᱮᱫ?
ᱦᱮᱸ ᱦᱮᱸ
ᱦᱩᱸ ᱨᱚᱦᱚ ᱠᱚᱨᱞᱚ ᱢᱟᱱᱮ ᱠᱚ ᱞᱮᱸᱡᱮᱫᱚᱜᱼᱟ᱾
ᱦᱮᱸ ᱟᱫᱚ ᱱᱮᱛᱟᱨ ᱫᱚ ᱡᱚᱛᱚᱜ ᱜᱮ ᱚᱱᱠᱟ ᱜᱮᱠᱚ ᱢᱟᱱᱮ ᱚᱲᱟᱜ ᱵᱟᱲᱟᱭ ᱫᱟᱠᱚ ᱛᱚ ᱟᱫᱚ ᱚᱱᱟᱛᱮ
ᱦᱳᱭ
ᱦᱟᱥᱟ ᱚᱲᱟᱜ ᱫᱚ ᱱᱮᱛᱟᱨ ᱫᱚ ᱠᱷᱩᱵᱽ ᱜᱮ ᱠᱚᱢ ᱜᱮ ᱧᱮᱞᱚᱜ ᱠᱟᱱᱟ᱾
ᱦᱳᱭ
ᱱᱚᱛᱮ ᱫᱚ ᱯᱟᱠᱟ‌ ᱚᱲᱟᱜ ᱠᱚ ᱜᱮ
ᱟᱫᱚ ᱯᱟᱠᱟ ᱚᱲᱟᱜ ᱠᱷᱟᱱ ᱵᱟᱹᱦᱩ ᱠᱚᱦᱚᱸ ᱠᱚ ᱮᱢᱚᱜ ᱠᱟᱱᱟ ᱛᱚ ᱥᱮ ᱚᱲᱟᱜ ᱜᱚᱝᱠᱮ ᱦᱚᱸ ᱟᱹᱰᱤ ᱞᱚᱜᱚᱱ ᱠᱚ ᱮᱢᱚᱜ ᱠᱟᱱᱟ᱾
ᱦᱮᱸ ᱦᱮᱸ ᱚᱱᱟ ᱦᱚᱸ ᱢᱤᱫ ᱢᱤᱫᱴᱟᱝ ᱠᱟᱛᱷᱟ ᱠᱟᱱ ᱜᱮᱭᱟ ᱚᱠᱟ ᱧᱮᱞ ᱛᱮᱜᱮ ᱵᱟᱹᱦᱩ ᱫᱚᱠᱚ ᱮᱢᱚᱜᱼᱟ᱾
ᱦᱳᱭ
ᱟᱪᱪᱷᱟ
ᱠᱚᱠᱚ ᱠᱩᱞᱤᱭᱟ ᱛᱚ ᱞᱟᱹᱭᱟ ᱠᱚ ᱵᱟᱹᱵᱩ ᱪᱮᱫ ᱮ ᱪᱤᱠᱟᱹᱭᱟ ᱡᱟᱶᱟᱭ ᱵᱟᱹᱵᱩ ᱪᱮᱛ ᱮ ᱪᱤᱠᱟᱹᱭᱟ ᱥᱮ
ᱦᱮᱸ ᱦᱮᱸ ᱦᱮᱸ
ᱦᱩᱸ ᱛᱟᱦᱚᱞᱮ ᱟᱯᱮ ᱪᱮᱫ ᱚᱲᱟᱜ ᱛᱟᱯᱮ ᱛᱟᱦᱚᱞᱮ?
ᱟᱞᱮᱭᱟᱜ ᱫᱚ ᱦᱟᱥᱟ ᱚᱲᱟᱜ ᱜᱮ ᱦᱮᱸ ᱦᱮᱸ᱾ ᱱᱚᱣᱟ ᱯᱟᱠᱟ ᱵᱟ ᱟᱹᱣᱨᱤ ᱥᱮᱴᱮᱨ ᱦᱩᱭᱩᱜᱼᱟ᱾
ᱚ ᱚ
ᱦᱮᱸ ᱥᱮ ᱵᱟᱝ ᱟᱫᱚ ᱡᱩᱫᱤ ᱛᱟᱭᱚᱢ ᱫᱟᱨᱟᱢ ᱦᱩᱭᱩᱜ ᱜᱮᱠᱷᱟᱱ ᱦᱟᱸᱜ, ᱚᱱᱟ ᱫᱚ ᱢᱟᱱᱮ ᱵᱟᱝ ᱧᱮᱞ ᱠᱟᱱᱟ ᱥᱮ ᱵᱟᱝ ᱵᱟᱲᱟᱭ ᱟᱨᱠᱤ ᱛᱟᱦᱚᱞᱮ ᱟᱯᱮ ᱫᱚ ᱪᱮᱫ ᱚᱲᱟᱜ
ᱟᱞᱮᱭᱟᱜ ᱦᱚᱸ ᱦᱟᱥᱟ ᱚᱲᱟᱜ ᱜᱮ ᱦᱟᱥᱟ ᱛᱮ ᱪᱟᱞ ᱛᱮᱞᱮ ᱫᱟᱵ ᱟᱠᱟᱫᱟ᱾
ᱟᱪᱪᱷᱟ ᱢᱟᱱᱮ ᱪᱮᱫ ᱤᱧ ᱞᱟᱹᱭᱟ ᱠᱷᱚᱲᱪᱟᱞ ᱥᱮ ᱦᱟᱱᱮ
ᱦᱮᱸ ᱠᱷᱚᱲ ᱪᱟᱞ ᱛᱮᱜᱮ ᱟᱞᱮ ᱫᱚ᱾
ᱟᱪᱪᱷᱟ ᱟᱪᱪᱷᱟ ᱟᱪᱪᱷᱟ
ᱠᱷᱚᱨᱪᱟᱞ ᱛᱮᱜᱮᱞᱮ ᱫᱟᱢ ᱟᱠᱟᱫᱟ ᱦᱮᱸ ᱥᱮ ᱢᱟᱱᱮ ᱟᱹᱰᱤ ᱪᱮᱦᱨᱟ ᱞᱮ ᱵᱩᱡᱟ ᱚᱱᱟ ᱚᱲᱟᱜ ᱨᱮᱫᱚ᱾
ᱟᱪᱪᱷᱟ ᱟᱪᱪᱷᱟ
ᱢᱟᱱᱮ ᱡᱟᱦᱟᱸ ᱠᱚ ᱚᱲᱟᱜ ᱠᱚ ᱧᱮᱞ ᱦᱩᱭ ᱠᱟᱱᱟ ᱡᱟᱦᱟᱸ ᱯᱩᱨ ᱪᱟᱞ ᱠᱷᱚᱱᱟᱜ ᱦᱚᱸ ᱢᱟᱱᱮ ᱠᱷᱚᱲᱪᱟᱞ ᱨᱮᱱᱟᱜ ᱡᱟᱦᱟᱸ ᱢᱟᱱᱮ ᱥᱤᱵᱤᱞ ᱥᱮ ᱟᱨᱟᱢ ᱧᱟᱢᱚᱜᱼᱟ
ᱦᱮᱸ ᱦᱮᱸ ᱦᱮᱸ ᱱᱚᱣᱟ ᱫᱚ ᱮᱠᱟᱞ ᱮᱠᱟᱞ ᱮᱠᱟᱞ ᱢᱟᱱᱮ ᱪᱮᱫ ᱤᱧ ᱞᱟᱹᱭᱟ ᱜᱚᱨᱚᱢ ᱫᱤᱱ ᱫᱚ ᱢᱟᱱᱮ ᱨᱮᱭᱟᱲ ᱜᱮᱢ ᱵᱩᱡᱷᱟᱹᱣᱼᱟ ᱨᱮᱭᱟᱲ ᱫᱤᱱ ᱫᱚ ᱞᱚᱞᱚ ᱜᱮᱢ ᱵᱩᱡᱷᱟᱹᱣᱼᱟ ᱵᱟᱝ, ᱦᱮᱸ ᱦᱮᱸ ᱟᱫᱚ ᱥᱮᱫᱟᱭ ᱫᱚ ᱟᱞᱮᱜ ᱦᱚᱸ ᱚᱝᱠᱟ ᱜᱮ ᱛᱟᱦᱮᱸ ᱠᱟᱱᱟ ᱟᱫᱚ ᱱᱤᱛᱚᱜ ᱫᱚ ᱚᱝᱠᱟ ᱠᱷᱚᱲ ᱠᱚᱦᱚᱸ ᱵᱟᱝ ᱧᱟᱢᱚᱜ ᱠᱟᱱᱟ ᱚᱱᱮ ᱢᱮᱥᱤᱱ ᱠᱚᱛᱮ ᱦᱩᱲᱩ ᱠᱚ ᱤᱨᱻ ᱮᱫᱟ ᱡᱚᱛᱚ ᱚᱱᱮ ᱠᱚ ᱛᱤ ᱢᱟᱱᱮ ᱜᱩᱸᱰᱟᱹ ᱪᱟᱵᱟᱜ ᱠᱟᱱᱟ ᱛᱟᱦᱚᱞᱮ ᱟᱫᱚ ᱚᱱᱟ ᱛᱚ ᱟᱨ ᱦᱚᱸ ᱫᱟᱞᱚᱵ ᱟᱹᱨᱩ ᱦᱩᱭᱩᱜᱼᱟ ᱛᱚ ᱥᱮᱨᱢᱟ ᱥᱮᱨᱢᱟ ᱟᱵᱚ ᱚᱱᱟ ᱛᱟᱦᱚᱞᱮ ᱚᱱᱟ ᱯᱩᱸᱰᱟᱜ ᱜᱮᱞᱮ ᱞᱟᱜᱟᱣ ᱠᱟᱫᱟ ᱟᱨᱠᱤ
ᱦᱚᱸ
ᱛᱟᱦᱚᱞᱮ ᱡᱚᱢ ᱵᱟᱲᱟ ᱠᱚ ᱦᱩᱭ ᱱᱟᱥᱮ ᱵᱟᱝ?
ᱡᱚᱢ ᱵᱟᱲᱟ ᱠᱚᱫᱚ ᱦᱟᱯᱮ ᱟᱣᱨᱤᱭᱟᱜᱼᱟ ᱤᱥᱤᱱ ᱵᱟᱥᱟᱝ ᱪᱟᱞᱟᱜ ᱠᱟᱱᱟ ᱚᱲᱟᱜ ᱜᱚᱝᱠᱮ ᱛᱤᱨᱮ ᱤᱥᱤᱱ ᱟᱞᱮ ᱠᱟᱱᱟᱭ ᱦᱮᱸᱥᱮ ᱚᱲᱟᱜ ᱜᱚᱝᱠᱮ ᱜᱮᱛᱚ ᱤᱥᱤᱱ ᱵᱟᱥᱟᱝ ᱠᱚᱫᱚ ᱠᱚ ᱪᱷᱩᱴᱟᱹᱣ ᱠᱟᱱᱟ᱾
ᱦᱮᱸ ᱦᱩᱸ ᱛᱟᱦᱞᱮ ᱪᱮᱫ ᱵᱷᱟᱞᱚ ᱢᱚᱱᱫᱚ ᱠᱚ ᱪᱮᱫ ᱠᱚ ᱦᱩᱭᱩᱜ ᱠᱟᱱᱟ ᱛᱟᱦᱚᱞᱮ ᱛᱮᱦᱮᱧ ᱫᱚ?
ᱵᱷᱟᱜᱤ ᱵᱚᱱᱫᱚ ᱞᱮᱠᱷᱟᱱ ᱚᱲᱟᱜ ᱜᱚᱝᱠᱮ ᱪᱮᱫ ᱪᱚ ᱞᱮᱠᱷᱟᱱᱧ ᱟᱹᱜᱩᱣᱟᱫᱮᱭᱟ ᱟᱹᱞᱩ ᱯᱷᱟᱹᱞᱩ ᱠᱚᱧ ᱢᱮᱛᱟ ᱫᱮᱭᱟ ᱡᱟᱦᱟᱸᱟᱜ ᱜᱮ ᱢᱮᱱᱟᱜᱼᱟ ᱚᱱᱟ ᱠᱚ ᱟᱛᱮᱜᱮ ᱛᱮᱦᱮᱧ ᱫᱚ ᱯᱷᱟᱨᱚᱢ ᱠᱟᱜ ᱢᱮ
ᱟᱪᱪᱷᱟ ᱟᱪᱪᱷᱟ ᱦᱮᱸ ᱚᱵᱚᱥᱚᱭ
ᱟᱫᱚ ᱠᱟᱹᱢᱤ ᱞᱟᱸᱜᱟ ᱦᱚᱲ ᱛᱚ ᱞᱟᱹᱭᱫᱟᱹᱧ ᱡᱟᱦᱟᱸ ᱞᱮᱠᱟ ᱜᱮ ᱞᱟᱡ ᱯᱮᱨᱮᱡ ᱡᱚᱢ ᱞᱮᱠᱷᱟᱱ ᱜᱮ ᱵᱷᱟᱜᱮ ᱵᱩᱡᱷᱟᱹᱜᱼᱟ
ᱦᱸ ᱦᱮᱸ ᱦᱮᱸ ᱞᱟᱹᱭ ᱫᱟᱹᱧ ᱛᱟᱦᱞᱮ ᱟᱯᱮ ᱥᱮᱫ ᱤᱭᱟᱹ ᱢᱟᱱᱮ ᱱᱚᱶᱟ ᱟᱱᱟᱡᱽ ᱯᱟᱱᱟᱪ ᱠᱚ ᱡᱮᱢᱚᱱ ᱟᱹᱞᱩ ᱠᱚ ᱪᱮᱫᱠᱟ ᱠᱚ ᱪᱮᱫᱠᱟ ᱫᱟᱢ ᱟᱱᱟᱜ ᱠᱟᱱᱟ ᱟᱨᱠᱤ?
ᱫᱟᱢ ᱫᱚ ᱪᱮᱫ ᱤᱧ ᱞᱟᱹᱭᱟ ᱫᱟᱢ ᱦᱚᱸ ᱵᱷᱟᱜᱤ ᱜᱮᱭᱟ ᱫᱟᱢ ᱫᱚ ᱢᱟᱱᱮ ᱟᱫᱚ ᱠᱟᱛᱷᱟ ᱨᱮ ᱵᱟᱠᱚ ᱢᱮᱱᱟ ᱢᱤᱫᱥᱚ ᱴᱟᱠᱟ ᱥᱮ ᱢᱤᱫ ᱥᱟᱭ ᱴᱟᱠᱟ ᱥᱟᱵ ᱠᱟᱛᱮ ᱠᱷᱟᱱ ᱫᱚ ᱟᱹᱰᱤ ᱢᱤᱫ ᱡᱷᱚᱞᱟᱢ ᱟᱹᱜᱩ ᱡᱚᱝᱼᱟ ᱩᱛᱩ ᱠᱚ
ᱟᱪᱪᱷᱟ ᱟᱪᱪᱷᱟ ᱦᱮᱸ ᱦᱮᱸ
ᱟᱯᱮ ᱥᱮᱫ ᱫᱚ ᱛᱟᱦᱚᱞᱮ ᱪᱮᱫ ᱞᱮᱠᱟ ᱱᱤᱛᱚᱜ ᱪᱟᱞᱟᱜ ᱠᱟᱱᱟ ᱟᱨᱠᱤ ᱩᱛᱩ ᱠᱚᱨᱮᱱᱟᱜ
ᱟᱞᱮ ᱥᱮᱫ ᱦᱚᱸ ᱚᱱᱠᱟ ᱜᱮ ᱟᱫᱚ ᱟᱞᱮ ᱥᱮᱫ ᱫᱚ ᱢᱟᱱᱮ ᱩᱛᱩ ᱠᱚᱨᱮᱱᱟᱜ ᱪᱟᱥ ᱵᱟᱥ ᱠᱚ ᱢᱮᱱᱟᱜᱼᱟ ᱛᱚ᱾ ᱥᱩᱨ ᱠᱚᱨᱮ ᱜᱮ ᱡᱮᱢᱚᱱ ᱟᱫᱚ ᱚᱱᱠᱟ ᱨᱚᱠᱚᱢ ᱫᱚ ᱢᱟᱱᱮ ᱫᱚᱢᱮ ᱫᱚ ᱵᱟᱝᱜᱮ ᱫᱚᱢᱮ ᱡᱮ ᱫᱚᱢᱮ ᱫᱟᱢ ᱥᱮᱸ ᱵᱟᱡᱟᱨ ᱞᱮᱠᱟ ᱚᱱᱠᱟ ᱫᱚ ᱵᱟᱝ?
ᱦᱩᱸ ᱦᱩᱸ
ᱢᱳᱴᱟᱢᱩᱴᱤ ᱠᱚᱢ ᱫᱟᱢ ᱠᱚᱛᱮ ᱜᱮᱞᱮ ᱧᱟᱢᱟ ᱟᱨᱠᱤ
ᱡᱟᱦᱟᱸ ᱫᱚ ᱦᱟᱛᱟᱣ ᱜᱟᱱᱚᱜ ᱞᱮᱠᱟ
ᱦᱮᱸ ᱦᱟᱛᱟᱣ ᱜᱟᱱᱚᱜ ᱞᱮᱠᱟ ᱛᱟᱨᱯᱚᱨᱮ ᱟᱫᱚ ᱡᱟᱦᱟᱸᱭ ᱠᱚᱣᱟᱜ ᱫᱚ ᱢᱤᱫᱴᱟᱝ ᱢᱤᱫ ᱵᱟᱨ ᱫᱚ ᱵᱟᱲᱜᱮ ᱠᱚᱨᱮ ᱠᱷᱚᱱᱮᱢ ᱟᱹᱜᱩᱭ ᱛᱟᱠᱚ ᱨᱮᱦᱚᱸ ᱮᱢ ᱫᱚᱠᱚ ᱮᱢᱚᱜ ᱜᱮᱭᱟ᱾ ᱡᱟᱦᱟᱸᱭ ᱫᱚ ᱡᱩᱫᱤ ᱢᱟᱱᱮ ᱟᱠᱷᱨᱤᱧ ᱟᱠᱷᱨᱤᱧ ᱛᱮ ᱞᱟᱵᱷ ᱫᱚᱭ ᱨᱟᱠᱟᱵ ᱟᱠᱟᱫᱟ ᱮᱢ ᱫᱚᱠᱚ ᱮᱢᱚᱜ ᱜᱮᱭᱟ ᱟᱨᱠᱤ ᱛᱟᱦᱞᱮ ᱟᱯᱮ ᱥᱮᱫ ᱫᱚ ᱥᱚᱵᱽᱡᱤ ᱪᱟᱥ ᱠᱚ ᱫᱚ ᱪᱮᱫᱼᱠᱟ ᱦᱮᱱᱟᱜ ᱟᱥᱮ ᱵᱟᱹᱱᱩᱜᱼᱟ?
ᱟᱪᱪᱷᱟ ᱱᱚᱣᱟ ᱦᱚᱸ ᱱᱟᱯᱟᱭ ᱜᱮ ᱾ ᱛᱷᱟᱦᱞᱮ ᱟᱯᱮ ᱫᱚ ᱪᱮᱫ ᱟᱱᱟᱡᱽ ᱠᱚᱯᱮ ᱦᱟᱛᱟᱣ ᱜᱮᱭᱟ ᱫᱚᱢᱮ ᱫᱚ?
ᱫᱚᱢᱮ ᱵᱚᱞ ᱛᱮ ᱫᱚ ᱢᱟᱱᱮ ᱤᱭᱟᱹ ᱠᱚᱢᱟ ᱞᱮ ᱧᱟᱢᱮᱫ ᱜᱮᱭᱟ ᱾ ᱟᱫᱚ ᱟᱞᱩ ᱜᱮ ᱟᱨᱠᱤ ᱫᱚᱢᱮ ᱫᱚ ᱢᱟᱱᱮ ᱾ ᱵᱟᱝ ᱛᱟᱦᱮᱸᱱᱟ ᱛᱚ ᱥᱤᱡᱤᱱ ᱨᱮ ᱢᱟᱱᱮ ᱫᱚᱢᱮ ᱫᱷᱮᱨᱮᱢ ᱦᱟᱛᱟᱣ ᱠᱟᱜ ᱨᱮᱦᱚᱸ ᱥᱮᱭᱟᱜᱼᱟ ᱡᱮᱢᱚᱱ ᱟᱞᱩ ᱫᱚ ᱠᱟᱹᱴᱤᱡ ᱵᱟᱨᱚ ᱢᱟᱥ ᱜᱮ ᱦᱟᱛᱟᱣ ᱞᱟᱜᱟᱣ ᱞᱮᱭᱟ ᱾
ᱦᱳᱭ ᱾
ᱛᱟᱨᱯᱚᱨᱮ ᱵᱟᱠᱤ ᱫᱚ ᱢᱟᱱᱮ ᱥᱤᱡᱤᱱ ᱨᱮ ᱡᱟᱦᱟᱸ ᱞᱮᱠᱟ ᱥᱚᱵᱡᱤ ᱠᱚ ᱾ ᱪᱟᱥ ᱦᱩᱭᱩᱜᱼᱟ ᱚᱱᱟ ᱠᱚᱨᱮ ᱠᱷᱚᱱ ᱜᱮ ᱡᱮᱢᱚᱱ ᱧᱟᱢᱚᱜᱼᱟ ᱢᱤᱫ ᱵᱟᱨ ᱫᱚ ᱾
ᱟᱨ ᱥᱟᱱᱟᱢᱟᱜ ᱠᱷᱮᱛᱨᱮ ᱜᱮ ᱟᱹᱞᱩ ᱫᱚ ᱞᱟᱜᱟᱜ ᱜᱮᱭᱟ ᱥᱮ?
ᱦᱮᱸ ᱦᱮᱸ ᱟᱞᱩ ᱫᱚ ᱞᱟᱜᱟᱜ ᱜᱮᱭᱟ᱾
ᱦᱮᱸ ᱥᱮ ᱟᱞᱩ ᱵᱟᱢ ᱮᱢᱟᱜ ᱠᱷᱟᱱ ᱥᱚᱨᱚᱢ ᱦᱚᱸ ᱵᱟᱭ ᱟᱜᱩᱭᱟᱭ᱾
ᱪᱚᱲᱚᱢ ᱦᱚᱸ ᱵ ᱦᱮᱸ
ᱦᱮᱸᱥᱮ ᱢᱟᱱᱮ ᱡᱟᱦᱟᱸᱠᱟᱱᱟ ᱮᱢ ᱩᱛᱩᱭ ᱨᱮᱦᱚᱸ ᱟᱞᱩ ᱫᱚ ᱞᱟᱜᱟᱜ ᱜᱮᱭᱟ᱾
ᱦᱮᱸ
ᱟᱹᱵᱤᱱᱤᱡ ᱚᱱᱮ ᱚᱲᱟᱜ ᱦᱚᱸ ᱜᱚᱝᱠᱮ ᱦᱚᱸ ᱛᱟᱞᱮ ᱚᱲᱟᱜ ᱟᱹᱞᱩ ᱦᱚᱭ ᱢᱮᱥᱟᱜ ᱠᱟᱱᱟᱭ ᱥᱮ ᱪᱮ?
ᱦᱮᱸ ᱟᱞᱩ ᱛᱚ ᱵᱟᱢ ᱢᱮᱥᱟ ᱞᱮᱠᱷᱟᱱ ᱛᱚ ᱦᱟᱸᱜ ᱵᱟᱝ ᱜᱟᱱᱚᱜᱼᱟ ᱡᱟᱦᱟᱱᱟᱜ ᱨᱮᱜᱮ ᱡᱤᱞ ᱛᱟᱢ ᱛᱟᱨᱯᱚᱨᱮ ᱡᱟᱦᱟᱱᱟᱜ ᱨᱮᱜᱮ ᱢᱟᱱᱮ ᱟᱞᱩ ᱫᱚ ᱦᱟᱸᱜ ᱢᱮᱥᱟ ᱜᱮ ᱞᱟᱜᱟᱜᱼᱟ᱾ ᱢᱮᱱᱠᱷᱟᱱ ᱩᱛᱩ ᱫᱚ ᱵᱟᱝ ᱥᱚᱲᱚᱢᱚᱜᱼᱟ᱾
ᱦᱮᱸ ᱦᱮᱸ
ᱦᱩᱸ ᱦᱩᱸ
ᱦᱩᱸ ᱦᱩᱸ ᱟᱪᱪᱷᱟ
ᱛᱟᱦᱚᱞᱮ ᱟᱯᱮᱥᱮᱫ ᱢᱟᱱᱮ ᱱᱟᱹᱭ ᱜᱟᱰᱟ ᱠᱚ ᱪᱮᱫ ᱞᱮᱠᱟ ᱢᱮᱱᱟᱜᱼᱟ? ᱦᱟᱹᱠᱩ ᱠᱚᱯᱮ ᱥᱟᱵ ᱵᱟᱲᱟᱭᱮᱜ ᱠᱚᱣᱟ ᱥᱮ ᱵᱟᱝ?
ᱟᱞᱮᱥᱮᱫ ᱱᱟᱹᱭ ᱫᱚ ᱡᱷᱟᱹᱞ ᱧᱚᱜ ᱨᱮᱜᱮ ᱢᱮᱱᱟᱜᱼᱟ ᱢᱮᱱᱠᱷᱟᱱ ᱜᱟᱰᱟ ᱫᱚ ᱥᱩᱨ ᱧᱚᱜ ᱨᱮᱜᱮ ᱢᱮᱱᱟᱜᱼᱟ᱾ ᱜᱟᱰᱟ ᱨᱮᱱ ᱦᱟᱹᱠᱩ ᱠᱚᱫᱚᱞᱮ ᱥᱟᱵ ᱵᱟᱲᱟ ᱠᱮᱫ ᱠᱚᱣᱟ᱾ ᱟᱫᱚ ᱱᱤᱛᱚᱜ ᱢᱟ ᱡᱷᱚᱛᱚ ᱦᱟᱹᱠᱩ ᱛᱚ ᱫᱟᱜ ᱫᱤᱱ ᱥᱮ ᱡᱟᱹᱯᱩᱫ ᱫᱤᱱ ᱦᱤᱡᱩᱜ ᱠᱟᱱᱟ ᱟᱫᱚ ᱡᱷᱚᱛᱚ ᱦᱟᱠᱩ ᱟᱠ ᱱᱤᱛᱚᱜ ᱢᱟ ᱡᱚᱛᱚ ᱠᱚ ᱨᱟᱠᱟᱵ ᱦᱤᱡᱩᱜᱼᱟ ᱪᱮᱛᱟᱱ ᱥᱮ
ᱦᱮᱸ ᱦᱮᱸ ᱦᱮᱸ ᱦᱮᱸ᱾
ᱟᱫᱚ ᱦᱟᱹᱠᱩ ᱫᱚ ᱫᱷᱚᱨᱚᱱ ᱨᱮᱞᱮ ᱥᱟᱵ ᱵᱟᱲᱟ ᱠᱮᱫ ᱠᱚᱣᱟ ᱫᱚᱢᱮᱜᱮ ᱜᱟᱰᱟ ᱨᱮ
ᱟᱪᱪᱷᱟ ᱟᱪᱪᱷᱟ ᱟᱪᱪᱷᱟ ᱟᱪᱪᱷᱟ ᱫᱟᱜ ᱠᱚ ᱟᱸᱡᱮᱫ ᱞᱮᱱ ᱩᱱ ᱥᱚᱢᱟᱹᱭ ᱵᱟᱝ?
ᱦᱳᱭ ᱛᱚᱠᱷᱚᱱ ᱟᱨᱮᱡ ᱛᱮ ᱜᱟᱹᱨᱟᱹᱭ ᱠᱚ ᱯᱩᱴᱷᱤ ᱠᱚ ᱢᱟᱱᱮ ᱡᱟᱦᱟᱸ ᱠᱚ ᱨᱟᱵ ᱴᱟᱠᱟ ᱵᱩᱡᱟᱹᱜᱼᱟ ᱩᱱᱠᱩ ᱦᱟᱹᱠᱩ ᱠᱚ ᱛᱚᱵᱮ ᱠᱚ ᱥᱤᱵᱤᱞᱟ ᱩᱱᱠᱩ ᱦᱟᱠᱩ ᱡᱟᱦᱟᱸ ᱵᱟᱡᱟᱨ ᱠᱷᱚᱱ ᱡᱟ ᱵᱚᱱ ᱦᱟᱛᱟᱣ ᱟᱹᱜᱩ ᱠᱚ ᱨᱮᱦᱚᱸ᱾ ᱩᱱᱠᱩ ᱦᱟᱠᱩ ᱫᱚᱠᱚ ᱥᱤᱵᱤᱞᱟ ᱠᱟᱹᱴᱤᱡ᱾
ᱦᱮᱸ ᱦᱮᱸ ᱟᱫᱚ ᱱᱩᱠᱩ ᱫᱚ ᱴᱟᱴᱠᱟᱢ ᱥᱟᱵ ᱟᱹᱜᱩᱭᱭᱟ ᱵᱟᱝ?
ᱦᱩᱸ
ᱩᱦᱩᱸ ᱢᱟᱱᱮ ᱟᱫᱚ ᱱᱮᱜᱼᱮ ᱱᱮᱛᱟᱨ ᱡᱮᱢᱚᱱ ᱱᱚᱜ ᱚᱭ ᱡᱟᱹᱯᱩᱫ ᱫᱤᱱ ᱥᱮᱴᱮᱨᱚᱜᱼᱟ ᱢᱟᱱᱮ ᱫᱟᱜ ᱠᱚ ᱟ ᱟᱹᱚᱜᱼᱟ ᱟᱫᱚ ᱩᱱ ᱥᱚᱢᱚᱭ ᱡᱮᱢᱚᱱ ᱪᱮᱫ ᱚᱱᱟ ᱯᱟᱴᱟ ᱠᱚᱯᱮ ᱮᱰᱟᱣ ᱜᱮᱭᱟ ᱥᱮ ᱵᱟᱝ?
ᱦᱮᱸ ᱯᱟᱴᱟ ᱠᱚ ᱵᱷᱩᱜᱤ ᱠᱚ ᱢᱚᱥᱟᱨᱤ ᱪᱟᱹᱠᱤ ᱡᱟᱞ ᱠᱚᱦᱚᱸ ᱚᱴᱟᱣ ᱜᱮ ᱦᱩᱭᱩᱜᱼᱟ᱾
ᱟᱪᱪᱷᱟ ᱟᱪᱪᱷᱟ
ᱦᱮᱸ ᱥᱮ ᱩᱱᱠᱩ ᱢᱟᱠᱚ ᱱᱤᱛᱚᱜ ᱫᱚ ᱫᱚᱢᱮ ᱠᱚ ᱡᱷᱟᱹᱞᱤᱜᱼᱟ ᱥᱮ᱾
ᱦᱩᱸ ᱦᱩᱸ
ᱦᱮᱸ
ᱟᱫᱚ ᱟᱯ ᱥᱮᱫ ᱫᱚ ᱪᱮᱫ ᱞᱮᱠᱟ ᱢᱟᱱᱮ ᱦᱟᱹᱠᱩ ᱪᱟᱥ ᱠᱚ ᱡᱮᱢᱚᱱ ᱜᱟᱹᱰᱭᱟᱹ ᱠᱚᱨᱮ ᱟᱞᱮᱥᱮᱫ ᱫᱚ ᱡᱮᱢᱚᱱ ᱜᱟᱹᱰᱭᱟᱹ ᱠᱚ ᱢᱮᱱᱟᱜ ᱟᱠᱟᱫ ᱜᱮᱭᱟ ᱢᱟᱱᱮ ᱱᱮᱛᱟᱨ ᱫᱤᱱ ᱫᱚ ᱢᱟᱱᱮ ᱦᱟᱹᱠᱩ ᱠᱚᱠᱚ ᱵᱷᱟᱜᱤ ᱜᱮᱠᱚ ᱟᱲᱟᱜ ᱠᱚᱣᱟ ᱟᱨᱠᱤ? ᱡᱮᱢᱚᱱ ᱟᱹᱛᱩ ᱟᱹᱛᱩ ᱠᱚ ᱟᱹᱠᱷᱨᱤᱧ ᱠᱚ ᱟᱹᱜᱩ ᱠᱚᱣᱟ ᱟᱯᱮᱥᱮᱫ ᱪᱮᱫ ᱞᱮᱠᱟ ᱦᱟᱹᱠᱩ ᱠᱚᱯᱮ ᱟᱲᱟᱜ ᱵᱟᱲᱟ ᱠᱚᱜᱮᱭᱟ ᱥᱮ ᱵᱟᱝ ᱟᱱᱮ ᱪᱟᱥ ᱠᱚᱜᱮᱭᱟ ᱯᱮ ᱥᱮ ᱵᱟᱝ?
ᱦᱟᱹᱠᱚ ᱠᱚᱦᱳ ᱪᱟᱥ ᱫᱚᱠᱚ ᱪᱟᱥ ᱠᱚᱣᱟ ᱵᱟᱝ ᱫᱚ ᱵᱟᱝ᱾
ᱦᱳᱛ
ᱟᱫᱚ ᱜᱟᱹᱲᱟᱹᱭ ᱤᱭᱟᱹ ᱠᱚᱫᱚ ᱡᱟᱦᱟᱸᱭ ᱩᱱᱠᱩ ᱦᱟᱹᱠᱩ ᱱᱩᱠᱩ ᱡᱟᱦᱟᱸ ᱦᱟᱹᱠᱩ ᱠᱩᱧ ᱞᱟᱹᱭ ᱠᱮᱫ ᱠᱚᱣᱟ ᱩᱱᱠᱩ ᱦᱟᱹᱠᱩ ᱫᱚ ᱵᱟᱝᱠᱚ ᱪᱟᱥ ᱠᱚᱣᱟ ᱢᱮᱱᱠᱷᱟᱱ ᱡᱟᱦᱟᱸᱭ ᱮᱴᱟᱜ
ᱢᱟᱱᱮ ᱦᱳᱭ ᱟᱨᱠᱤ ᱩᱱᱠᱩ ᱡᱟᱦᱟᱸ ᱨᱩᱭ ᱠᱟᱛᱞᱟ ᱦᱟᱹᱠᱩ ᱠᱚ ᱨᱩᱭ ᱠᱟᱛᱞᱟ ᱡᱮᱢᱚᱱ ᱥᱤᱞᱵᱷᱟᱨ ᱩᱱᱠᱩ ᱪᱟᱹᱞᱮ ᱠᱚ ᱢᱮᱱᱟᱜ ᱠᱚ ᱫᱚ ᱟᱪᱪᱷᱟ ᱟᱪᱪᱷᱟ ᱟᱢᱫᱚᱢ ᱪᱟᱥ ᱵᱟᱲᱟ ᱠᱚᱜᱮᱭᱟ ᱥᱮ ᱵᱟᱝ?
ᱤᱧ ᱦᱚᱩᱧ ᱪᱟᱥ ᱠᱚᱜᱮᱭᱟ ᱵᱟᱝ ᱫᱚ ᱵᱟᱝ ᱪᱮᱫᱟᱜ ᱤᱧ ᱞᱟᱹᱭᱫᱟ ᱦᱮᱸ ᱦᱮᱸ ᱜᱟᱹᱰᱭᱟᱹ ᱯᱩᱠᱷᱨᱤ ᱠᱚᱦᱚᱸ ᱢᱮᱱᱟᱜ ᱜᱮᱭᱟ ᱦᱮᱸᱥᱮ ᱡᱟᱸᱦᱟᱜᱮ ᱠᱟᱹᱴᱤᱡ ᱚᱲᱟᱜ ᱨᱮ ᱡᱚᱢ ᱥᱟᱶᱛᱮ ᱠᱟᱹᱴᱤᱡ ᱦᱟᱹᱠᱩ ᱫᱟᱜ ᱦᱚᱸ ᱡᱟᱭᱜᱮ ᱛᱟᱦᱮᱱᱟ᱾ ᱚᱱᱟ ᱞᱮᱠᱟᱛᱮ ᱠᱟᱹᱴᱤᱡ ᱮᱢ ᱫᱟᱜ ᱦᱚᱸᱢ ᱠᱚᱭᱚᱜᱼᱟ ᱯᱩᱠᱷᱨᱤ ᱦᱚᱸ ᱠᱟᱹᱴᱤᱡ ᱮᱢ ᱧᱮᱞᱟ ᱞᱟᱹᱭᱟᱢ ᱦᱮᱸ ᱠᱟᱹᱴᱤᱡ ᱦᱮᱸᱥᱮ᱾ ᱟᱨ ᱡᱩᱫᱤ ᱚᱱᱟᱨᱮ ᱜᱟᱹᱰᱤᱭᱟ ᱥᱩᱫᱽ ᱫᱟᱜ ᱜᱮ ᱛᱟᱦᱮᱱᱟ ᱟᱫᱚ ᱚᱱᱟᱫᱚ ᱩᱱᱟ. ᱜ ᱫᱚ ᱢᱚᱱᱮ ᱨᱮ ᱫᱚ ᱵᱟᱢ ᱩᱭᱦᱟᱹᱨᱟ ᱛᱩᱯᱩᱱ ᱠᱟᱱᱟ ᱠᱚ ᱤᱭᱟᱹᱜ ᱠᱟᱱᱟ ᱠᱚ ᱠᱟᱹᱴᱤᱡ ᱮᱱᱠᱷᱟᱱ ᱦᱟᱹᱠᱩ ᱡᱩᱫᱤᱢ ᱟᱠᱟᱠᱚᱣᱟ ᱰᱟᱭᱨᱮᱠᱴᱮᱢ ᱩᱭᱦᱟᱹᱨᱟᱜᱼᱟ ᱦᱟᱯᱮ ᱦᱟᱱᱰᱮ ᱱᱩᱱᱠᱩᱧ ᱟᱲᱟᱜ ᱟᱠᱟᱫ ᱠᱚᱣᱟ᱾ ᱥᱮ ᱱᱤᱝᱠᱟᱹ ᱠᱟᱹᱴᱤᱡ ᱧᱮᱞ ᱟᱠᱚ ᱦᱩᱭᱩᱜᱼᱟ ᱦᱮᱸ ᱥᱮ
ᱦᱩᱸ ᱦᱩᱸ ᱚᱝᱠᱟᱱ ᱵᱮᱯᱟᱨ
ᱟᱪᱪᱷᱟ ᱟᱪᱪᱷᱟ᱾
ᱦᱮᱸ
ᱛᱟᱦᱞᱮ ᱟᱯᱮᱥᱮᱫ ᱢᱟᱱᱮ ᱱᱚᱣᱟ ᱡᱮᱢᱚᱱ ᱧᱩ ᱫᱟᱜ ᱠᱚ
ᱦᱮᱸ
ᱢᱟ. ᱱᱮ ᱟᱠᱟ ᱠᱚᱨᱮ ᱠᱷᱚᱱᱯᱮ ᱟᱯᱮᱫᱚ
ᱟᱞᱮ ᱫᱚ ᱧᱩ ᱫᱟᱜ ᱠᱚᱫᱚ ᱱᱤᱛ ᱛᱚ ᱢᱟ ᱡᱟᱦᱟᱸ ᱠᱚ ᱮᱢᱚᱜ ᱠᱟᱱᱟ ᱤᱭᱟᱹ ᱯᱟᱦᱴᱟ ᱥᱮᱫ ᱠᱷᱚᱱᱟᱜ
ᱥᱚᱨᱠᱟᱨ ᱯᱟᱦᱴᱟ ᱥᱮᱫ ᱠᱷᱚᱱ
ᱯᱟᱦᱴᱟ ᱥᱮᱫ ᱠᱷᱚᱱ ᱚᱱᱛᱮ ᱠᱷᱚᱱᱟᱜ ᱦᱚᱸ ᱦᱚᱜ ᱜᱮ ᱟᱞᱮ ᱫᱚᱞᱮ ᱧᱩ ᱵᱟᱲᱟᱭᱮᱫᱟ ᱟᱨ ᱚᱱᱟ ᱨᱮᱱᱟᱜ ᱚᱠᱛᱚ ᱠᱚᱦᱚᱸ ᱵᱟᱨ ᱵᱮᱨᱟ ᱢᱮᱱᱟᱜᱼᱟ᱾ ᱥᱮᱛᱟᱜ ᱟᱨ ᱟᱹᱭᱩᱵ
ᱟᱫᱚ ᱟᱨ ᱵᱟᱝᱠᱷᱟᱱ ᱡᱟᱦᱟᱸᱭ ᱡᱮ ᱡᱮᱢᱚᱱ ᱚᱲᱟᱜ ᱞᱟᱦᱟᱜ ᱜᱟᱹᱞᱤᱢ ᱠᱚᱨᱮᱱ ᱫᱚ ᱠᱟᱹᱴᱤᱡ ᱠᱚ ᱵᱮᱵᱚᱥᱛᱷᱟ ᱟᱠᱟᱫ ᱱᱤᱭᱚᱢ ᱠᱚ ᱩᱱᱠᱩᱟᱜ ᱱᱤᱡᱮᱨᱟᱜ ᱞᱟᱛᱟᱨ ᱠᱷᱚᱱᱟᱜ ᱫᱟᱜ ᱨᱟᱠᱟᱵ ᱠᱟᱛᱮ ᱦᱚᱸ ᱠᱚ ᱧᱩᱭ ᱜᱤᱭᱟ ᱟᱫᱚ ᱚᱱᱟ ᱡᱟᱦᱟᱸ ᱥᱚᱨᱠᱟᱨ ᱯᱟᱦᱴᱟ ᱥᱮᱫ ᱠᱷᱚᱱᱟᱜ ᱵᱮᱵᱚᱥ ᱛᱟ ᱠᱟᱫᱟ ᱚᱱᱟᱜᱮ ᱡᱟᱹᱥᱛᱤ ᱠᱚ ᱵᱮᱵᱚᱦᱟᱨᱮᱫᱟ ᱱᱤᱛᱚᱜ ᱫᱚ ᱧᱮᱞᱚᱜ ᱠᱟᱱᱟ ᱚᱲᱟᱜ ᱫᱩᱣᱟᱹᱨ ᱠᱷᱚᱮᱨ ᱾
ᱟᱪᱷᱟ ᱟᱪᱷᱟ ᱟᱪᱷᱟ ᱢᱟᱱᱮ ᱚᱱᱟ ᱫᱚ ᱟᱞᱮ ᱥᱮᱫ ᱦᱚᱸ ᱚᱱᱠᱟ ᱢᱮᱱᱟᱜᱼᱟ ᱟᱫᱚ ᱟᱫᱚ ᱱᱮᱛᱟᱨ ᱫᱚ ᱚᱱᱮ ᱢᱟᱱᱮ ᱟᱹᱛᱩ ᱟᱹᱛᱩ ᱢᱟᱱᱮ ᱥᱟᱵᱢᱟᱨᱥᱟᱞ ᱠᱚᱠᱚ ᱵᱮᱱᱟᱳ ᱠᱟᱫ ᱞᱮᱭᱟ ᱵᱟᱝ ᱥᱚᱨᱠᱟᱨ ᱠᱷᱚᱱ ᱟᱫᱚ ᱚᱸᱰᱮ ᱠᱷᱚᱱᱜᱮ ᱢᱤᱫᱴᱟᱝ ᱚᱱᱮ ᱜᱚᱴᱟ ᱜᱮᱢ ᱨᱮᱠ ᱢᱟᱱᱮ ᱚᱲᱟᱜ ᱚᱲᱟᱜ ᱠᱚ ᱢᱟᱱᱮ ᱠᱚ ᱤᱫᱤᱭᱟᱠᱟᱫ ᱠᱟᱜᱠᱚᱣᱟ ᱚᱝᱠᱟ ᱢᱚᱱᱮ ᱯᱟᱭᱤᱯ ᱠᱚ ᱛᱚᱯᱟᱣ ᱤᱫᱤ ᱠᱟᱫ ᱠᱚᱣᱟ ᱟᱫᱚ ᱚᱱᱟ ᱫᱚ ᱢᱟᱱᱮ ᱥᱟᱨᱟᱫᱤᱱ ᱜᱮ ᱟᱞᱮ ᱥᱮᱫ ᱫᱚ ᱫᱟᱜ ᱫᱚ ᱳᱰᱳᱝᱚᱜᱼᱟ ᱡᱮ ᱚᱱᱠᱟ ᱵᱟᱨ ᱵᱮᱲᱟ ᱵᱟᱨ ᱵᱮᱲᱟ ᱥᱮ ᱴᱟᱭᱤᱢ ᱨᱮ ᱚᱱᱠᱟ ᱫᱚ ᱵᱟᱝ ᱫᱟᱜ ᱠᱷᱟᱞᱤ ᱮᱱ ᱠᱷᱟᱱ ᱴᱮᱝᱠᱤ ᱠᱚ ᱞᱟᱜᱟᱣ ᱠᱟᱫᱟ ᱫᱟᱜ ᱠᱷᱟᱹᱞᱤᱭᱮᱱ ᱠᱷᱟᱱ ᱡᱟᱦᱟᱸᱭ ᱜᱮ ᱟᱨᱦᱚᱭ ᱯᱮᱨᱮᱡ ᱠᱮᱫᱟ
ᱚ ᱚ
ᱚᱱᱮ ᱚᱱᱠᱟ ᱟᱨᱠᱤ ᱢᱟᱱᱮ ᱡᱮ ᱴᱟᱭᱤᱢ ᱨᱮ ᱤᱭᱟᱹ ᱦᱳᱭᱳᱜᱼᱟ ᱫᱟᱜ ᱚᱱᱮ ᱪᱟᱵᱟ ᱞᱮᱱᱠᱷᱟᱱ ᱟᱨᱦᱚᱸ ᱴᱟᱭᱤᱢ ᱠᱚᱭᱚᱜ ᱠᱟᱭ ᱦᱩᱭ ᱟᱢᱟ ᱾ ᱚᱱᱠᱟ ᱫᱚ ᱵᱟᱝ ᱟᱨᱠᱤ ᱦᱮᱸ ᱟᱫᱚ ᱛᱟᱪᱷᱟᱲᱟ ᱟᱫᱚ ᱟᱨᱦᱚᱸ ᱯᱟᱨᱥᱚᱱᱟᱞ ᱠᱚ ᱡᱟᱦᱟᱸᱭ ᱠᱚ ᱢᱤᱫᱴᱟᱝ ᱥᱟᱵᱢᱟᱨᱥᱟᱞ ᱠᱚ ᱢᱮᱱᱟᱜ ᱛᱟᱠᱚᱣᱟ ᱥᱮ ᱟᱞᱮ ᱥᱮᱫ ᱫᱚ ᱚᱱᱠᱟ ᱫᱟᱜ ᱠᱚᱫᱚ ᱡᱮ ᱟᱹᱰᱤ ᱥᱟᱺᱜᱤᱧ ᱦᱟᱹᱵᱤᱡ ᱞᱟ ᱦᱳᱭᱳᱜᱼᱟ ᱚᱱᱠᱟ ᱫᱚ ᱵᱟᱝ ᱟᱨᱠᱤ ᱢᱟᱱᱮ ᱫᱟᱜ ᱫᱚ ᱮᱵᱮᱞᱮᱵᱮᱞ ᱜᱮᱭᱟ
ᱚᱦᱚ
ᱚᱸ ᱢᱟᱱᱮ ᱫᱟᱜ ᱛᱮᱫᱚ ᱩᱱᱟᱹᱜ ᱫᱚ
ᱫᱟᱜ ᱛᱮᱫᱚ ᱢᱟᱱᱮ ᱮᱸᱴᱠᱮᱴᱚᱬᱮ ᱫᱚ ᱵᱟᱝ ᱦᱳᱭᱳᱜ ᱜᱮᱭᱟ ᱥᱮ
ᱮᱴᱠᱚᱬᱮ ᱫᱚ ᱵᱟᱝ ᱦᱳᱭᱳᱜ ᱜᱮᱭᱟ ᱦᱮᱸ ᱦᱮᱸ
ᱚᱦᱚ ᱟᱫᱚ ᱡᱟᱦᱟᱸ ᱚᱱᱟ ᱫᱟᱜ ᱨᱟᱠᱟᱵᱚᱜ ᱠᱟᱱᱟ ᱚᱱᱟ ᱨᱮᱱᱟᱜ ᱠᱟᱹᱣᱰᱤ ᱜᱚᱱᱚᱝ ᱫᱚ ᱚᱠᱟᱥᱮᱫ ᱠᱷᱚᱱ ᱠᱚ ᱦᱤᱡᱩᱜ ᱛᱟᱯᱮᱭᱟ ᱛᱟᱦᱚᱞᱮ
ᱡᱟᱦᱟᱸ ᱢᱟᱱᱮ ᱥᱚᱨᱠᱟᱨ ᱠᱷᱚᱱ ᱠᱚ ᱮᱢ ᱟᱠᱟᱜ ᱾
ᱦᱳᱭ ᱦᱳᱭ
ᱚᱱᱟ ᱫᱚ ᱢᱟᱱᱮ ᱪᱮᱫ ᱞᱮᱠᱟᱧ ᱞᱟᱹᱭᱟ ᱚᱱᱟ ᱨᱮᱱᱟᱜ ᱫᱚ ᱢᱟᱱᱮ ᱢᱤᱴᱟᱨ ᱯᱷᱤᱴᱟᱨ ᱛᱚ ᱵᱟᱠᱚ ᱞᱟᱜᱟᱣ ᱠᱟᱜ ᱞᱮᱭᱟ ᱚᱱᱟ ᱫᱚ ᱡᱟᱜᱮ ᱢᱟᱱᱮ ᱠᱟᱨᱮᱱ ᱤᱭᱟᱹ ᱞᱮ ᱞᱟᱜᱟᱣ ᱠᱟᱫᱟ ᱟᱫᱚ ᱚᱱᱟ ᱫᱚ ᱥᱚᱨᱠᱟᱨᱟᱜ ᱠᱟᱱᱟ ᱛᱚ ᱟᱫᱚ ᱡᱟᱦᱟᱸᱭ ᱢᱟᱱᱮ ᱠᱟᱨᱚᱱ ᱩᱱᱠᱩ ᱦᱚᱸ ᱟᱨᱠᱤ ᱵᱟᱝᱠᱚ ᱞᱟᱹᱭ ᱵᱟᱲᱟ ᱟᱠᱟᱫᱟ ᱡᱮ ᱱᱚᱣᱟ ᱨᱮᱱᱟᱜ ᱵᱤᱞ ᱥᱮᱪᱮᱫ ᱩᱱᱠᱩ ᱟᱨᱠᱤ ᱟᱫᱚ ᱚᱱᱟ ᱫᱚ ᱥᱚᱨᱠᱟᱨ ᱯᱟᱦᱴᱟ ᱠᱷᱚᱱ ᱠᱚ ᱮᱢ ᱠᱟᱫᱟ ᱟᱫᱚ ᱚᱱᱟ ᱫᱚ ᱢᱟᱱᱮ ᱚᱱᱟ ᱨᱮᱱᱟᱜ ᱠᱚᱱᱚ ᱤᱞ ᱫᱚ ᱚᱱᱠᱟ ᱫᱚ ᱵᱟᱝ ᱟᱨᱠᱤ
ᱦᱚᱸ
ᱦᱩᱸ ᱦᱩᱸ ᱟᱞᱮᱥᱮᱫ ᱫᱚ ᱚᱱᱠᱟᱱᱟᱜ ᱤᱭᱟᱹ ᱫᱚ ᱵᱟᱹᱱᱩᱜᱼᱟ ᱟᱞᱮ ᱱᱚᱛᱮ ᱱᱚᱛᱮ ᱫᱚ ᱡᱟᱦᱟᱸ ᱠᱚᱵᱤᱱ ᱞᱟᱹᱭ ᱠᱮᱫᱟ ᱟᱫᱚ ᱚᱱᱠᱟᱱ ᱤᱭᱟᱹ ᱫᱚ ᱵᱟᱹᱱᱩᱜ ᱟᱠᱟᱫᱟ ᱟᱞᱮ ᱱᱚᱛᱮ ᱢᱟ ᱟᱞᱮ ᱚᱱᱛᱮ ᱢᱟ ᱦᱤᱝᱥᱟᱹ ᱛᱮ ᱪᱷᱤᱭᱟᱹᱡᱟᱹᱨᱤ ᱛᱮᱞᱮ ᱯᱮᱨᱮᱡ ᱟᱠᱟᱱᱟ ᱟ ᱟᱹᱛᱩ ᱫᱤᱥᱚᱢ ᱨᱮᱢᱟ, ᱚᱱᱟᱛᱮ ᱚᱱᱠᱟᱱᱟᱜ ᱵᱮᱵᱚᱥᱛᱷᱟ ᱫᱚ ᱵᱟᱝ ᱦᱩᱭ ᱟᱠᱟᱱᱟ ᱦᱮᱸ ᱥᱮ ᱦᱩᱸ ᱦᱩᱸ ᱛᱟᱦᱚᱞᱮ ᱚᱱᱟ ᱤᱭᱟᱹ ᱛᱮᱫᱚ ᱟᱹᱰᱤ ᱵᱷᱟᱜᱤ ᱜᱮ ᱛᱟᱦᱚᱞᱮ ᱯᱟᱦᱴᱟᱮᱫ ᱠᱷᱚᱱ ᱠᱚ ᱵᱮᱵᱚᱥᱛᱷᱟ ᱟᱠᱟᱫ ᱛᱟᱭ ᱥᱚᱨᱠᱟᱨ ᱯᱟᱦᱴᱟ ᱥᱮᱫ ᱠᱷᱚᱱ
ᱦᱮᱸ ᱦᱮᱸ ᱵᱷᱟᱜᱮ ᱜᱮᱭᱟ ᱟᱨᱠᱤ
ᱡᱟᱜᱮ ᱚᱱᱟᱜᱮ ᱡᱤᱭᱟᱹᱲ ᱫᱚᱦᱚᱭ ᱯᱮ ᱦᱮᱸ ᱥᱮ ᱵᱟᱝ
ᱦᱮᱸ ᱦᱮᱸ ᱦᱮᱸ
ᱦᱩᱸ
ᱟᱫᱚ ᱚᱱᱮ ᱢᱟᱡᱷᱮ ᱢᱟᱡᱷᱮ ᱢᱟᱱᱮ ᱵᱟᱹᱲᱤᱡ ᱞᱮᱱᱠᱷᱟᱱ ᱟᱨᱠᱤ ᱢᱟᱱᱮ ᱜᱚᱴᱟ ᱢᱟᱱᱮ ᱟᱛᱳ ᱢᱤᱞᱮ ᱜᱮ ᱪᱟᱸᱫᱟ ᱠᱟᱛᱮᱫ ᱚᱱᱟ ᱥᱟᱨᱟ ᱦᱩᱭᱩᱜᱼᱟ ᱚᱱᱟ ᱫᱚ ᱥᱚᱨᱠᱟᱨ ᱫᱚ ᱵᱟᱭ ᱥᱟᱨᱟᱣᱟ ᱦᱮᱸ ᱚᱱᱟ ᱫᱚ ᱟᱛᱳ ᱠᱚ ᱟᱛᱮᱜ ᱜᱮᱞᱮ ᱥᱟᱨᱟᱣᱟ ᱦᱮᱸ ᱦᱮᱸ ᱚᱱᱠᱟ ᱟᱨᱠᱤ ᱛᱟᱦᱚᱞᱮ ᱦᱩᱲᱩ ᱠᱚ ᱪᱟᱥ ᱠᱚ ᱮᱦᱚᱵ ᱱᱟᱥᱤ
ᱟᱫᱚ ᱱᱚᱜᱼᱚᱭ ᱮᱦᱚᱵ ᱦᱚᱸᱜᱼᱚᱭ ᱫᱟᱜ ᱡᱟᱹᱲᱤ ᱫᱚ ᱮᱛᱚᱦᱚᱵ ᱞᱮᱠᱷᱟᱱ ᱜᱮ ᱦᱮᱸ ᱥᱮ ᱟᱫᱚ ᱮᱦᱚᱵᱚᱜᱼᱟ
ᱟᱪᱪᱷᱟ ᱟᱪᱪᱷᱟ
ᱦᱮᱸ ᱥᱮ
ᱦᱩᱸ
ᱛᱟᱦᱚᱞᱮ ᱰᱟᱝᱨᱤ ᱠᱚᱫᱚ ᱢᱮᱱᱟᱜ ᱠᱚ ᱛᱟᱢᱟ ᱥᱮ ᱵᱟᱝ?
ᱦᱮᱸ ᱰᱟᱹᱝᱨᱤ ᱠᱚᱦᱚᱸ ᱢᱮᱱᱟᱜ ᱠᱚᱣᱟ ᱩᱱᱠᱩ ᱛᱮᱦᱮᱧ ᱥᱟᱨᱟ ᱫᱤᱱᱤᱧ ᱜᱩᱯᱤ ᱵᱟᱲᱟ ᱠᱮᱫ ᱠᱚᱣᱟ
ᱟᱪᱪᱷᱟ ᱟᱪᱪᱷᱟ ᱛᱟᱨ ᱢᱟᱱᱮ ᱫᱚ ᱟᱢ ᱫᱚ ᱰᱟᱝᱨᱤ ᱛᱮᱜᱮ ᱪᱟᱥᱮ ᱮᱢ ᱨᱟᱠᱟᱵᱟ ᱶᱟᱹᱰᱤ ᱟᱹᱰᱤ ᱵᱷᱟᱜᱮ ᱮᱠᱫᱚᱢ
ᱦᱮᱸᱥᱮ ᱦᱮᱸ ᱪᱤᱠᱟᱹᱭᱟᱢ ᱰᱟᱹᱟᱝᱨᱤ ᱫᱚᱦ ᱦᱩᱭᱠ ᱜᱩᱨᱤᱡ ᱠᱚ ᱧᱟᱢᱚᱜᱼᱟ ᱛᱚ
ᱦᱮᱸ ᱦᱮᱸ ᱚᱱᱟᱮ ᱡᱷᱚᱛᱚ ᱥᱮᱫ ᱛᱮ ᱥᱩᱵᱤᱫᱷᱟ ᱟᱨᱠᱤ ᱟᱫᱚ ᱟᱞᱮ ᱥᱮᱫ ᱫᱚ ᱰᱟᱝᱨᱤ ᱱᱟᱦᱮᱞ ᱠᱚᱫᱚ ᱴᱟᱠᱴᱟᱨ ᱫᱚ ᱵᱟᱹᱱᱩᱜ ᱟ ᱛᱚᱣᱟ ᱡᱚᱛᱚ ᱜᱮ ᱚᱱᱮ ᱢᱮᱥᱤᱱ ᱛᱮ ᱴᱨᱟᱠᱴᱚᱨ ᱠᱚᱛᱮ
ᱚ